ᱡᱦᱮᱱ
ᱦᱮᱸ ᱜᱚᱝᱠᱮ ᱟᱡᱚᱢ ᱠᱟᱱᱟ
ᱦᱚᱸ ᱟᱸᱡᱚᱢᱚᱜ ᱠᱟᱱᱟ
ᱦᱮᱸ ᱜᱚᱝᱠᱮ ᱡᱚᱦᱟᱨ ᱜᱮ ᱥᱟᱹᱜᱩᱱ ᱥᱮᱛᱟᱜ
ᱡᱚᱦᱟᱨ ᱡᱚᱦᱟᱨ ᱥᱟᱹᱜᱩᱱ ᱥᱮᱛᱟᱜ ᱦᱚᱸ
ᱦᱩᱸ ᱜᱚᱝᱠᱮ ᱛᱟᱦᱞᱮ ᱛᱤᱦᱤᱧ ᱟᱹᱞᱤᱧ ᱱᱚᱜ-ᱚᱭ ᱵᱟᱹᱥᱭᱟᱹᱢ ᱵᱟᱲᱟ ᱠᱟᱛᱮᱜ ᱜᱮ ᱫᱩᱲᱩᱵ ᱵᱟᱲᱟ ᱦᱩᱭᱩᱜ ᱠᱟᱱᱟ ᱫᱟᱨᱮ ᱯᱷᱮᱰ ᱠᱚᱨᱮ ᱜᱮ ᱛᱟᱦᱞᱮ ᱟᱵᱤᱱ ᱜᱮ ᱪᱮᱫ ᱠᱚᱵᱮᱱ ᱪᱤᱠᱟᱹᱭ ᱫᱟ
ᱟᱹᱞᱤᱧ ᱦᱚᱞᱤᱧ ᱫᱩᱲᱩᱵ ᱵᱟᱲᱟ ᱟᱠᱟᱱᱟ
ᱚ ᱟᱪᱪᱷᱟ ᱟᱪᱪᱷᱟ ᱛᱟᱦᱞᱮ ᱜᱚᱝᱠᱮ ᱵᱟᱹᱥᱤᱭᱟᱹᱢ ᱵᱟᱲᱟ
ᱦᱚᱸ ᱦᱚᱭᱮᱱᱟ
ᱟᱪᱪᱷᱟ ᱟᱪᱪᱷᱟ ᱛᱟᱨᱯᱚᱨ ᱛᱟᱦᱞᱮ ᱪᱟᱥ ᱠᱟᱹᱢᱤ ᱠᱚ ᱛᱤᱱᱟᱹᱜ ᱫᱷᱟᱹᱵᱤᱡ ᱞᱟᱦᱟᱭᱮᱱᱟ
ᱫᱟᱜ ᱵᱟᱝ ᱛᱮ ᱱᱟᱦᱟ ᱱᱤᱛᱚᱜ ᱟᱹᱣᱨᱤᱜᱮ ᱱᱟᱦᱟᱜ ᱮᱦᱚᱵ ᱦᱩᱭᱩᱜᱼᱟ
ᱚ ᱟᱪᱪᱷᱟ ᱦᱮᱸ ᱜᱚᱝᱠᱮ ᱱᱚᱛᱮ ᱫᱚ ᱫᱟᱜ ᱞᱟᱜᱟᱣ ᱟᱠᱟᱱ ᱜᱮᱭᱟ ᱛᱟᱞᱦᱮ ᱥᱤ ᱠᱚᱫᱚ ᱠᱚ ᱮ ᱛᱚᱦᱚᱵ ᱟᱠᱟᱫᱟ ᱟᱨ ᱛᱚᱞᱟ ᱠᱚᱫᱚ ᱦᱩᱰᱤᱧ ᱦᱩᱰᱤᱧ ᱜᱮᱭᱟ ᱛᱟᱞᱦᱮ ᱨᱚᱦᱚᱭ ᱞᱮᱠᱟ ᱫᱚ ᱟᱹᱣᱨᱤ ᱜᱟᱱᱚᱜᱼᱟ ᱦᱚᱢ
ᱦᱩᱸ
ᱛᱟᱦᱞᱮ ᱜᱚᱝᱠᱮ ᱟᱯᱮ ᱫᱚ ᱱᱚᱠᱟ ᱴᱨᱟᱠᱴᱟᱨ ᱠᱚᱛᱮ ᱜᱮᱯᱮ ᱥᱤᱭᱟ ᱥᱮ ᱱᱚᱠᱟ ᱠᱟᱰᱟ ᱰᱟᱹᱝᱨᱤ ᱱᱟᱦᱮᱞ ᱠᱚᱛᱮᱜᱮᱯᱮ ᱥᱤᱭᱟ ᱥᱤᱭᱟ
ᱱᱤᱛᱚᱜ ᱢᱟ ᱱᱟᱦᱟᱜ ᱚᱱᱠᱟ ᱴᱮᱠᱴᱟᱨ ᱛᱮᱦᱚᱸ ᱥᱤᱜ ᱠᱟᱱ ᱜᱮᱭᱟ ᱟᱨ ᱰᱟᱝᱨᱤ ᱛᱮᱦᱚᱸ ᱢᱟᱱᱮ ᱞᱚᱜᱚᱱ ᱦᱟᱜ ᱤᱭᱟᱹ ᱞᱟᱹᱜᱤᱫ ᱛᱮ ᱢᱟᱲᱟᱝ ᱴᱟᱠᱴᱟᱨ ᱛᱮᱦᱚ ᱥᱤ ᱦᱩᱭᱩᱜᱼᱟ ᱤᱱᱟᱹ ᱯᱚᱨᱮ ᱡᱟᱦᱟᱸ ᱠᱚᱨᱮ ᱵᱟᱝ ᱥᱤ ᱧᱟᱢᱚᱜᱼᱟ ᱚᱱᱟ ᱫᱚ ᱦᱟᱸᱜ ᱰᱟᱹᱝᱨᱤ ᱠᱚᱛᱮ ᱜᱮ ᱥᱤ ᱵᱟᱲᱟᱭ ᱦᱩᱭᱩᱜᱼᱟ ᱠᱚᱪᱟ ᱠᱚᱨᱮ ᱡᱟᱦᱟᱸ ᱴᱨᱮᱠᱴᱟᱨ ᱛᱮᱢᱟ ᱜᱚᱴᱟ ᱵᱟᱭ ᱥᱤ ᱟᱥᱮ ᱛᱚ ᱚᱱᱟ ᱠᱚᱨᱮ ᱫᱚ ᱦᱟᱸᱜ ᱰᱟᱹᱝᱨᱤ ᱠᱟᱰᱟ ᱛᱮᱜᱮ ᱦᱟᱸᱜ ᱥᱤ ᱦᱩᱭᱩᱜ ᱠᱟᱱᱟ
ᱦᱮᱸ ᱛᱟᱯᱚᱨ ᱴᱨᱮᱠᱴᱟᱨ ᱠᱚ ᱩᱰᱩᱜ ᱠᱟᱛᱮᱜ ᱜᱮ ᱟᱫᱚ ᱰᱟᱹᱝᱨᱤ ᱱᱟᱦᱮᱞ ᱛᱮᱫᱚ ᱟᱹᱰᱤ ᱠᱚᱢ ᱟᱠᱟᱱᱟ ᱥᱤ ᱠᱚᱦᱚᱸ ᱦᱮᱸ ᱛᱟᱦᱚᱞᱮ ᱟᱵᱮᱱ ᱡᱟᱦᱟᱸ ᱵᱮᱱ ᱞᱟᱹᱭ ᱠᱮᱫ ᱦᱮᱸ ᱱᱚᱝᱠᱟ ᱠᱟᱹᱴᱤᱡ ᱠᱟᱹᱴᱤᱡ ᱴᱚᱯᱨᱟ ᱥᱮ ᱚᱱᱠᱟ ᱠᱚᱪᱟ ᱠᱚᱨᱮ ᱡᱟᱦᱟᱸ ᱵᱟᱹᱲᱛᱤ ᱛᱟᱦᱮᱸᱱᱟ ᱚᱱᱠᱟ ᱨᱮᱠᱚ ᱥᱤᱭᱮᱫᱟ ᱟᱨ ᱟᱞᱮ ᱱᱚᱰᱮ ᱨᱮᱦᱚᱸ ᱰᱟᱹᱝᱨᱤ ᱠᱚᱦᱚᱸ ᱟᱫᱚ ᱵᱟᱝᱠᱚ ᱫᱚᱦᱚᱭᱮᱫ ᱠᱚᱣᱟ ᱦᱮᱸ ᱫᱚᱦᱚ ᱢᱟᱱᱮ ᱜᱮ ᱟᱨᱦᱚᱸ ᱩᱱᱠᱩ ᱜᱩᱯᱤ ᱠᱚᱵᱮᱱ ᱥᱚᱢᱚᱭ ᱠᱟᱛᱮᱜ ᱥᱮ ᱪᱤᱲᱭᱟᱹ ᱠᱚᱵᱮᱱ ᱡᱚᱢ ᱠᱚ ᱮᱢᱟ ᱠᱚᱵᱮᱱ ᱦᱮᱸ ᱛᱟᱦᱞᱮ ᱮᱴᱟᱜ ᱥᱮᱫ ᱛᱚ ᱵᱟᱵᱮᱱ ᱠᱟᱹᱢᱤ ᱫᱟᱲᱮᱜᱼᱟ ᱡᱩᱫᱤ ᱠᱚ ᱠᱚᱢ ᱦᱚᱸ ᱚᱲᱟᱜ ᱦᱚᱲ ᱠᱚᱠᱚ ᱦᱩᱭᱩᱜ ᱠᱷᱟᱱ ᱫᱚ ᱦᱮᱸ ᱵᱮᱥᱤ ᱚᱲᱟᱜ ᱦᱚᱲ ᱠᱚ ᱛᱟᱦᱮᱸ ᱞᱮᱱ ᱠᱷᱟᱱ ᱠᱷᱟᱱ ᱩᱱᱠᱩ ᱦᱚᱸ ᱫᱚᱦᱚ ᱵᱟᱜᱟᱣ ᱜᱟᱱᱚᱜᱼᱟ ᱛᱟᱦᱚᱞᱮ ᱜᱚᱢᱠᱮ ᱟᱯᱮ ᱨᱮᱱ ᱰᱟᱹᱝᱨᱤ ᱠᱚᱫᱚ ᱦᱮᱱᱟᱜ ᱠᱚᱣᱟ ᱥᱮ ᱵᱟᱝ ᱰᱟᱹᱝᱨᱤ ᱢᱮᱨᱚᱢ ᱠᱚ
ᱦᱮᱸ ᱢᱮᱨᱚᱢ ᱦᱮᱱᱟᱜ ᱜᱮᱭᱟ ᱢᱤᱫᱴᱟᱝ ᱦᱮᱱᱟᱜ ᱢᱮᱨᱚᱢ ᱫᱚ ᱟᱨ ᱱᱩᱠᱩ ᱰᱟᱹᱝᱨᱤ ᱫᱚ ᱢᱮᱱᱟᱜ ᱠᱚᱜᱮᱭᱟ ᱱᱟᱦᱟᱸᱜ ᱯᱟᱸᱪᱴᱤ ᱢᱮᱱᱟᱜ ᱠᱚᱣᱟ ᱵᱟᱨᱭᱟ ᱰᱟᱝᱨᱟ ᱢᱮᱱᱟᱜ ᱠᱤᱱᱟᱹ ᱢᱤᱫ ᱴᱮᱝ ᱫᱚ ᱦᱟᱸᱜ ᱜᱟᱹᱭ ᱢᱮᱱᱟᱭᱟ ᱦᱟᱸᱜ ᱟᱫᱚ ᱩᱱᱠᱤᱱ ᱩᱱᱠᱩ ᱯᱩᱱᱭᱟᱹ ᱤᱭᱟᱹ ᱛᱮᱜᱮ ᱦᱟᱸᱜ ᱥᱤ ᱵᱟᱲᱟ ᱦᱩᱭᱩᱜ ᱠᱟᱱᱟ ᱥᱤ ᱫᱚ ᱟᱨ ᱰᱟᱹᱝᱨᱤ ᱠᱚ ᱵᱟᱵᱚᱱ ᱫᱚᱦᱚ ᱞᱮᱠᱚ ᱠᱷᱟᱱ ᱟᱵᱚ ᱢᱟ ᱵᱚᱸᱜᱟ ᱵᱩᱨᱩ ᱨᱮ ᱠᱟᱹᱴᱤᱡ ᱜᱩᱨᱤᱡ ᱠᱚ ᱞᱟᱹᱠᱛᱤᱜᱼᱟ ᱥᱮ ᱤᱱᱟᱹᱠᱷᱟᱱ ᱡᱩᱫᱤ ᱵᱟᱵᱮᱱ ᱫᱚᱦᱚ ᱠᱟᱠᱚᱣᱟ ᱮᱱᱟᱹᱠᱷᱟᱱ ᱚᱠᱟ ᱠᱷᱚᱱ ᱚᱱᱟ ᱦᱚᱸᱵᱮᱱ ᱧᱟᱢ ᱟᱹᱜᱩᱭᱟ ᱚᱱᱟ ᱦᱚᱸ
ᱦᱮᱸ ᱦᱮᱸ
ᱛᱮ ᱫᱚᱦᱚ ᱦᱩᱭᱩ ᱟᱠᱟᱱ ᱜᱮᱭᱟ ᱦᱟᱸᱜ
ᱦᱮᱸ ᱜᱚᱢᱠᱮ ᱚᱱᱟ ᱰᱟᱹᱝᱨᱤ ᱜᱩᱨᱤᱡ ᱠᱚᱫᱚ ᱟᱵᱚ ᱫᱚ ᱟᱹᱰᱤ ᱨᱚᱠᱚᱢ ᱠᱟᱹᱢᱮ ᱨᱮ ᱥᱮ ᱱᱚᱝᱠᱟ ᱚᱲᱟᱜ ᱠᱚᱨᱮ ᱪᱷᱚᱸᱪ ᱵᱟᱲᱟ ᱠᱚᱨᱮ ᱦᱚᱸᱵᱚᱱ ᱵᱮᱵᱷᱟᱨ ᱜᱮᱭᱟ ᱛᱟᱦᱚᱞᱮ ᱜᱩᱨᱤᱡ ᱫᱚ ᱞᱟᱹᱠᱛᱤ ᱠᱟᱱ ᱜᱮᱭᱟ ᱟᱨ ᱟᱨ ᱱᱚᱰᱮ ᱦᱚᱸ ᱜᱚᱢᱠᱮ ᱟᱹᱰᱤ ᱜᱟᱱ ᱜᱮ ᱠᱚᱢ ᱟᱠᱟᱱᱟ ᱟᱠᱟᱱᱟ ᱠᱚ ᱜᱩᱨᱤᱡ ᱠᱚ ᱥᱮ ᱰᱟᱹᱝᱨᱤ ᱠᱚ ᱡᱚᱛᱚ ᱦᱚᱲ ᱫᱚ ᱵᱟᱝᱠᱚ ᱫᱚᱦᱚ ᱣᱟᱠᱟᱜ ᱠᱚ ᱛᱟᱦᱚᱞᱮ ᱡᱟᱦᱟᱸᱭ ᱱᱚᱝᱠᱟ ᱨᱟᱥᱛᱟ ᱨᱟᱥᱛᱟ ᱨᱟᱥᱛᱟ ᱛᱮᱠᱚ ᱤᱡ ᱚᱴᱚ ᱠᱟᱜᱼᱟ ᱦᱮᱸ ᱜᱩᱨᱤᱡ ᱚᱴᱚ ᱠᱟᱜᱼᱟ ᱠᱚ ᱚᱱᱟ ᱠᱚᱜᱮ ᱦᱟᱞᱟᱝ ᱦᱟᱹᱨ ᱟᱹᱜᱩ ᱠᱟᱜ ᱠᱟᱛᱮᱜ ᱜᱮ ᱠᱟᱹᱢᱤ ᱦᱩᱭᱩᱜ ᱠᱟᱱᱟ
ᱦᱮᱸ
ᱛᱟᱦᱚᱞᱮ ᱜᱚᱢᱠᱮ ᱟᱯᱮ ᱚᱱᱛᱮ ᱫᱚ ᱦᱩᱲᱩ ᱪᱟᱥ ᱫᱚ ᱢᱤᱫ ᱫᱷᱟᱣ ᱜᱮᱯᱮ ᱠᱚᱨᱟᱣᱟ ᱥᱮ ᱵᱟᱨ ᱫᱷᱟᱣ ᱦᱚᱸ ᱱᱚᱝᱠᱟ ᱫᱷᱚᱨᱚᱱ ᱨᱮᱦᱚᱸ ᱯᱮ ᱨᱚᱦᱚᱭ ᱜᱮᱭᱟ?
ᱵᱟᱝᱟ ᱱᱚᱛᱮ ᱫᱚ ᱦᱟᱸᱜ ᱚᱱᱠᱟ ᱢᱤᱫ ᱫᱷᱟᱣ ᱜᱮ᱾ ᱚᱱᱠᱟ ᱡᱟᱦᱟᱸᱱᱟᱜ ᱥᱩᱵᱤᱫᱟ ᱠᱚ ᱵᱟᱹᱪᱩᱜᱼᱟ ᱥᱮ ᱫᱟᱜ ᱨᱮᱱᱟᱜ ᱮᱸᱰᱮᱠᱷᱟᱱ ᱥᱮᱨᱢᱟ ᱡᱟᱹᱲᱤ ᱵᱷᱚᱨᱥᱟ ᱜᱮ ᱱᱟᱜ ᱢᱤᱫ ᱫᱷᱟᱣ ᱜᱮᱞᱮ ᱪᱟᱥᱟ ᱱᱚᱛᱮ ᱚᱱᱛᱮ ᱫᱚ ᱛᱤᱱᱟᱹᱜ ᱫᱷᱟᱣ ᱯᱮ ᱪᱟᱥᱟ?
ᱦᱮᱸ ᱜᱚᱝᱠᱮ ᱟᱯᱮ ᱞᱮᱠᱟᱜᱮ ᱜᱮ ᱱᱚᱝᱠᱟ, ᱢᱤᱫ ᱫᱷᱟᱣ ᱜᱮᱞᱮ ᱨᱚᱦᱚᱭᱟ᱾ ᱛᱟᱦᱚᱞᱮ ᱱᱚᱛᱮ ᱠᱮᱱᱮᱞ ᱦᱚᱸ ᱵᱟᱹᱱᱩᱜᱼᱟ, ᱥᱮ ᱠᱮᱱᱮᱞ ᱫᱟᱜ ᱦᱚᱸ ᱵᱟᱞᱮ ᱧᱟᱢᱟ, ᱥᱮ ᱦᱮᱸ ᱱᱚᱝᱠᱟ ᱢᱤᱱᱤ ᱥᱮᱞᱚ ᱠᱚᱦᱚᱸ ᱵᱟᱹᱱᱩᱜᱼᱟ ᱟᱨ ᱱᱚᱸᱰᱮ ᱩᱛᱩ ᱠᱚᱫᱚ ᱠᱚ ᱨᱚᱦᱚᱭ ᱜᱮᱭᱟ ᱵᱷᱟᱞᱮ ᱜᱮ ᱱᱚᱣᱟ ᱡᱮᱢᱚᱱ ᱥᱤᱡ ᱡᱤᱱ ᱨᱮ ᱦᱮᱱᱟᱜᱼᱟ ᱟᱹᱞᱩ ᱵᱤᱞᱟᱹᱛᱤ᱾ ᱦᱮᱸ ᱠᱚᱯᱤ ᱢᱩᱞᱟᱹ, ᱱᱚᱣᱟ ᱠᱚᱫᱚ ᱟᱹᱰᱤ ᱡᱟᱹᱥᱛᱤ ᱜᱮᱠᱚ ᱨᱚᱦᱚ ᱭᱟᱠᱚ᱾ ᱛᱟᱦᱚᱞᱮ ᱜᱚᱢᱠᱮ ᱟᱯᱮᱥᱮᱜ ᱱᱚᱝᱠᱟ, ᱦᱳᱳᱩ ᱵᱟᱫᱽ ᱠᱟᱛᱮᱜ ᱪᱮᱫ ᱠᱚ ᱚᱱᱠᱟ ᱯᱮ ᱨᱚᱦᱚᱭ ᱜᱮᱭᱟ?
ᱱᱚᱛᱮ ᱦᱚᱸ ᱚᱱᱠᱟ ᱦᱮᱸ ᱢᱟᱨᱟᱝ ᱜᱟᱰᱟ ᱢᱮᱱᱟᱜ ᱫᱚ ᱢᱮᱱᱟᱜ ᱜᱮᱭᱟ, ᱟᱫᱚ ᱡᱟᱦᱟᱸᱭ ᱠᱚ ᱩᱱᱠᱩ ᱚᱱᱟ ᱥᱩᱨ ᱠᱚᱨᱮ ᱢᱮᱱᱟᱜ ᱠᱚ ᱠᱚᱣᱟ ᱩᱱᱠᱩ ᱫᱚ ᱱᱟᱦᱟᱜ ᱩᱛᱩ ᱡᱤᱱᱤᱥ ᱡᱟᱦᱟᱸ ᱦᱩᱭᱱᱟ ᱵᱮᱸᱜᱟᱲ ᱵᱤᱞᱟᱹᱛᱤ ᱱᱚᱣᱟ ᱠᱩᱯᱤ ᱠᱚ ᱥᱮ ᱠᱟᱨᱞᱟ, ᱡᱷᱤᱸᱜᱟᱹ ᱚᱱᱟ ᱠᱚᱠᱚ ᱪᱟᱥ ᱜᱮᱭᱟ ᱠᱚ, ᱛᱚ ᱟᱞᱮ ᱫᱚ ᱦᱟᱜ ᱠᱤᱪᱷᱩ ᱱᱚᱛᱮ ᱡᱷᱟᱹᱞ ᱧᱚᱜ ᱜᱮᱭᱟᱞᱮ ᱟᱫᱚ ᱟᱞᱮ ᱫᱚ ᱱᱟᱜ ᱚᱱᱠᱟ ᱵᱟᱞᱮ ᱪᱟᱥ ᱵᱟᱲᱟᱭᱟ, ᱟᱫᱚ ᱩᱛᱩ ᱡᱚᱢ ᱞᱮᱠᱟ ᱡᱟᱦᱟᱸ ᱦᱩᱭᱩᱜᱼᱟ᱾ ᱦᱚᱯᱚᱱ ᱫᱷᱟᱨᱟ ᱵᱟᱲᱜᱮ ᱠᱚᱨᱮ ᱜᱮ, ᱚᱱᱟ ᱱᱤᱡᱮᱨ ᱩᱛᱩ ᱵᱟᱠᱷᱨᱟ ᱜᱮᱞᱮ ᱪᱟᱥ ᱵᱟᱲᱟᱭᱟ ᱪᱟᱥ ᱫᱚ᱾
ᱦᱮᱸ ᱛᱟᱞᱦᱮ ᱟᱞᱮ ᱴᱷᱮᱱ ᱫᱚ ᱟᱹᱰᱤ ᱡᱟᱹᱟᱥᱛᱤ ᱜᱮᱠᱚ ᱨᱚᱦᱚᱭᱟ ᱠᱚ ᱵᱟᱹᱫᱽ ᱨᱮ᱾ ᱟᱞᱮᱭᱟᱜ ᱵᱟᱹᱫᱽ ᱦᱟᱥᱟ ᱠᱚᱫᱚ ᱵᱟᱹᱱᱩᱜᱼᱟ, ᱛᱟᱞᱦᱮ ᱵᱟᱹᱭᱦᱟᱹᱲ ᱨᱮᱜᱮ ᱦᱟᱥᱟ ᱦᱮᱱᱟᱜ ᱛᱮ ᱟᱫᱚ ᱥᱩᱫᱩ ᱦᱳᱲᱩ ᱜᱮᱞᱮ ᱨᱚᱦᱚᱭᱟ ᱟᱫᱚ ᱡᱟᱜᱮ ᱦᱩᱭᱱᱟ ᱱᱚᱣᱟ ᱵᱟᱲᱜᱮ ᱠᱚᱨᱮᱱ ᱚᱲᱟᱜ ᱠᱚᱨᱮ ᱠᱩᱰᱟᱹᱢ ᱠᱚᱨᱮᱱ ᱦᱮᱸ ᱚᱱᱟᱮ ᱚᱲᱟᱜ ᱡᱚᱢ ᱞᱮᱠᱟ ᱜᱮᱞᱮ ᱨᱚᱦᱚᱭᱟ, ᱟᱹᱠᱷᱨᱤ ᱥᱩᱢᱩᱝ ᱫᱚ ᱵᱟᱝ?
ᱟᱪᱪᱷᱟ, ᱦᱮᱸ ᱟᱫᱚ ᱜᱚᱝᱠᱮ ᱚᱱᱛᱮ ᱫᱚ ᱚᱱᱟ ᱦᱮᱸᱻ ᱚᱻ ᱞᱟᱹᱭ ᱵᱮᱱ᱾
ᱦᱮᱸ ᱞᱟᱹᱭ ᱫᱟᱞᱤᱧ ᱜᱚᱝᱠᱮ ᱟᱞᱮ ᱱᱚᱛ ᱱᱚᱛᱮ ᱫᱚ ᱡᱮᱢᱚᱱ ᱵᱤᱨ ᱠᱚ ᱦᱮᱱᱟᱜᱼᱟ, ᱦᱮᱸ ᱵᱤᱨ ᱜᱟᱡᱟᱲ ᱠᱚ ᱫᱚᱢᱮ ᱜᱮ ᱱᱚᱝᱠᱟ ᱥᱟᱨᱡᱚᱢ ᱵᱤᱨ ᱠᱚ ᱠᱚ ᱦᱮᱱᱟᱜᱼᱟ ᱾ᱛᱟᱦᱚᱞᱮ ᱜᱚᱝᱠᱮ ᱟᱯᱮ ᱚᱱᱛᱮ ᱫᱚ ᱵᱤᱨ ᱵᱩᱨᱩ ᱠᱚ ᱠᱚ ᱦᱮᱱᱟᱜᱼᱟᱥᱮ, ᱱᱚᱝᱠᱟ ᱯᱷᱟᱠᱟ ᱠᱷᱮᱛ ᱠᱚ? ᱜᱮ ᱢᱟᱴ ᱠᱚᱜᱮ ᱦᱮᱱᱟᱜᱼᱟ?
ᱵᱟᱝᱟ ᱢᱮᱱᱟᱜ ᱜᱮᱭᱟ ᱚᱱᱠᱟ ᱥᱮᱬᱟ ᱥᱮᱬᱟ ᱵᱩᱨᱩ ᱠᱚᱦᱚᱸ᱾ ᱩᱸᱻᱟᱨ
ᱦᱮᱸᱻ᱾
ᱦᱚᱯᱚᱱᱟᱜ ᱠᱚᱦᱚᱸ ᱥᱮᱬᱟᱟᱜ ᱠᱚ ᱢᱮᱱᱟᱜ ᱜᱮᱭᱟ ᱵᱩᱨᱩ ᱠᱚᱫᱚ ᱱᱟᱦᱟᱜ᱾
ᱟᱨ ᱵᱩᱨᱩ ᱠᱚᱨᱮ ᱦᱚᱸ ᱵᱤᱨ ᱠᱚ ᱡᱟᱹᱱᱤᱡ ᱦᱮᱱᱟᱜ ᱜᱮᱭᱟ?
ᱦᱮᱸ ᱢᱮᱱᱟᱜ ᱜᱮᱭᱟ᱾
ᱟᱪᱪᱷᱟ ᱛᱟᱞᱦᱮ ᱮᱱᱛᱟ ᱫᱤᱱ ᱜᱮ
ᱦᱮᱸ ᱱᱚᱛᱮ ᱫᱚ ᱜᱚᱝᱠᱮ ᱵᱩᱨᱩ ᱫᱚ ᱵᱟᱹᱱᱩᱜᱼᱟ, ᱱᱚᱣᱟ ᱵᱤᱨ ᱦᱮᱱᱟᱜᱼᱟ᱾ ᱟᱞᱮ ᱥᱟᱨᱡᱚᱢ ᱵᱤᱨ, ᱛᱟᱞᱦᱮ ᱱᱮᱛᱟᱨ ᱫᱤᱱ ᱜᱮ ᱩᱫ ᱯᱩᱴᱠᱟᱹ ᱫᱚ, ᱟᱹᱰᱤ ᱡᱟᱹᱥᱛᱤ ᱠᱚ ᱧᱟᱢᱚᱜ ᱟ ᱟᱨ ᱠᱟᱱ ᱜᱮᱭᱟ, ᱦᱮᱸ ᱫᱤᱱᱟᱹᱢ ᱞᱮ ᱩᱛᱩ ᱫᱚᱞᱮ ᱩᱛᱩᱭᱮᱜ ᱜᱮᱭᱟ᱾ ᱛᱟᱞᱦᱮ ᱜᱚᱝᱠᱮ ᱟᱯᱮ ᱚᱱᱛᱮ ᱩᱫ ᱯᱩᱴᱠᱟᱹ ᱠᱚᱫᱚ ᱠᱚ ᱡᱟᱱᱟᱢᱚᱜ ᱠᱟᱱᱟ ᱥᱮ ᱵᱟᱝ?
ᱦᱚᱸ ᱱᱚᱛᱮ ᱦᱚᱸ ᱩᱫ ᱠᱚ, ᱚᱢᱚᱱᱚᱜ ᱠᱟᱱ ᱜᱮᱭᱟ ᱱᱤᱛᱚᱜ ᱯᱩᱴᱠᱟᱹ ᱠᱚ᱾ ᱟᱨ ᱟᱞᱮ ᱦᱚᱸᱞᱮ ᱦᱟᱞᱟᱝ ᱟᱹᱜᱩ ᱵᱟᱲᱟᱭᱮᱜ ᱜᱮᱭᱟ, ᱩᱛᱩ ᱵᱟᱲᱟᱭᱮᱜᱼᱟ ᱞᱮ᱾ ᱟᱨ ᱱᱚᱣᱟ ᱠᱚᱫᱚ ᱢᱤᱫ ᱦᱤᱥᱟᱹᱵ ᱫᱚ, ᱟᱹᱰᱤ ᱵᱮᱥ ᱡᱤᱱᱤᱥ ᱠᱟᱱ ᱜᱮᱭᱟ, ᱡᱟᱦᱟᱸ ᱩᱫ ᱦᱩᱭᱮᱱ ᱯᱩᱴᱠᱟᱹᱦᱩᱭᱮᱱ, ᱱᱚᱣᱟ ᱫᱚ ᱵᱷᱤᱱᱟᱹ ᱥᱟᱨ ᱡᱤᱱᱤᱥ ᱠᱟᱱᱟ ᱥᱮ᱾ ᱟᱨ ᱥᱟᱞ ᱨᱮ ᱡᱮᱢᱚᱱ ᱱᱚᱝᱠᱟ ᱢᱤᱫ ᱫᱷᱟᱹᱣ ᱜᱮᱵᱤᱱ ᱧᱟᱢᱟ, ᱟᱫᱚ ᱱᱚᱣᱟ ᱠᱚ ᱡᱚᱢ ᱞᱮᱠᱟ ᱠᱷᱟᱡ ᱫᱚ ᱵᱷᱟᱜᱮ ᱦᱩᱭᱩᱜᱼᱟ ᱛᱚ ᱚᱱᱟ ᱪᱤᱠᱟᱹ ᱱᱟᱜ ᱦᱮᱸ ᱟᱹᱜᱩ ᱵᱟᱲᱟ ᱦᱩᱭᱩᱜ ᱠᱟᱱ ᱜᱮᱭᱟ
ᱛᱟᱯᱚᱨᱮ ᱱᱚᱝᱠᱟ ᱦᱚᱞᱤᱧ ᱟᱸᱡᱚᱢ ᱟᱠᱟᱫᱟ ᱱᱚᱝᱠᱟ ᱩᱫ ᱠᱚᱦᱚᱸ ᱚᱲᱟᱜ ᱨᱮᱜᱮ ᱠᱚ ᱪᱟᱥᱟᱠᱚ ᱥᱮ ᱠᱚ ᱦᱩᱭ ᱦᱚᱪᱚᱭᱟ ᱦᱮᱸ ᱟᱫᱚ ᱪᱮᱫ ᱠᱚᱪᱚ ᱠᱚ ᱢᱮᱥᱟᱣᱟᱜᱼᱟ ᱚᱱᱟ ᱠᱚ ᱦᱳᱭᱛᱚ ᱨᱟᱱ ᱢᱩᱨᱜᱟᱹᱱ ᱠᱟᱛᱮ ᱠᱚ ᱦᱩᱭ ᱦᱚᱪᱚᱭᱟ ᱥᱮ ᱪᱮᱫᱠᱟ ᱵᱟᱹᱞᱤᱧ ᱵᱟᱲᱟᱭᱟ ᱴᱷᱤᱠ
ᱦᱩᱸ
ᱦᱮᱸ ᱡᱟᱦᱟᱸ ᱥᱮᱫ ᱱᱚᱝᱠᱟ ᱩᱫ ᱯᱩᱴᱠᱟᱹ ᱠᱚ ᱵᱟᱝ ᱧᱟᱢᱚᱜᱼᱟ ᱦᱮᱸ ᱚᱱᱮ ᱚᱱᱛᱮ ᱱᱚᱝᱠᱟ ᱠᱟᱛᱮᱫ ᱠᱚ ᱦᱩᱭ ᱦᱚᱪᱚᱭᱟᱠᱚ
ᱦᱩᱸ
ᱦᱮᱸ
ᱟᱫᱚ ᱟᱵᱚ ᱫᱚ ᱚᱱᱟ ᱠᱷᱚᱱ ᱟᱨᱚ
ᱦᱮᱸ ᱛᱟᱦᱚᱞᱮ ᱜᱚᱢᱠᱮ ᱟᱞᱮ ᱥᱮᱫ ᱱᱚᱝᱠᱟ ᱵᱤᱨ ᱠᱚ ᱦᱮᱱᱟᱜ ᱟᱛᱚ ᱛᱟᱞᱦᱮ ᱟᱹᱰᱤ ᱨᱚᱠᱚᱢ ᱡᱤᱵᱽ ᱡᱤᱭᱟᱹᱞᱤ ᱠᱚ ᱦᱮᱱᱟᱜ ᱠᱚᱣᱟ ᱛᱟᱞᱦᱮ ᱚᱱᱠᱟ ᱥᱮᱸᱫᱽᱨᱟ ᱠᱚᱦᱚᱸᱞᱮ ᱪᱟᱞᱟᱜ ᱜᱮᱭᱟ ᱦᱮᱸ ᱡᱟᱦᱟᱛᱤᱥ ᱠᱚᱨᱮ ᱱᱚᱣᱟ ᱛᱩᱲ ᱥᱮᱸᱫᱽᱨᱟ ᱥᱮ ᱜᱩᱰᱩ ᱥᱮᱸᱫᱽᱨᱟ ᱯᱚᱨ ᱵᱤᱨ ᱥᱩᱠᱨᱤ ᱠᱚᱠᱚ ᱦᱮᱡ ᱞᱮᱱ ᱨᱮᱦᱚᱸ ᱩᱱ ᱥᱚᱢᱚᱭ ᱦᱚᱸᱞᱮ ᱪᱟᱞᱟᱜ ᱜᱮᱭᱟ ᱱᱚᱣᱟ ᱦᱮᱱᱟᱜ ᱛᱟᱞᱮᱭᱟ ᱥᱟᱨ ᱠᱷᱮᱪᱟ ᱥᱮ ᱮ ᱡᱟᱞ ᱠᱚᱦᱚᱸᱞᱮ ᱡᱩᱛ ᱚᱪᱚ ᱠᱟᱫᱟ ᱦᱮᱸ ᱛᱟᱦᱞᱮ ᱜᱚᱝᱠᱮ ᱟᱯᱮ ᱥᱮᱸᱫᱽᱨᱟ ᱠᱚᱫᱚᱯᱮ ᱪᱟᱞᱟᱜ ᱜᱮᱭᱟ ᱥᱮ ᱵᱟᱝ
ᱦᱚᱸ ᱱᱚᱝᱠᱟ ᱡᱮᱢᱚᱱ ᱟᱵᱚᱣᱟᱜ ᱜᱤᱨᱟᱹ ᱥᱮᱸᱫᱽᱨᱟ ᱛᱟᱦᱮᱱ ᱛᱟᱵᱚᱱᱟ ᱡᱮᱢᱚᱱ ᱜᱤᱨᱟᱹ ᱵᱚᱱ ᱛᱚᱞᱟ ᱛᱚ ᱚᱱᱟ ᱦᱤᱥᱟᱹᱵᱽ ᱢᱤᱫᱴᱟᱝ ᱰᱮᱴ ᱵᱚᱱ ᱯᱷᱤᱥᱟ ᱚᱠᱛᱚ ᱱᱟᱜ ᱡᱟᱦᱟᱸ ᱵᱚᱱ ᱢᱮᱛᱟᱜ ᱟᱫᱚ ᱚᱱᱟ ᱥᱮᱸᱫᱽᱨᱟ ᱠᱚᱫᱚ ᱪᱟᱞᱟᱣ ᱵᱟᱲᱟ ᱦᱩᱭᱩᱜ ᱜᱮᱭᱟ ᱟᱨ ᱮᱭᱥᱮ ᱫᱚᱦᱟᱸᱜ ᱱᱚᱝᱠᱟ ᱵᱟᱝ ᱪᱟᱞᱟᱣ ᱵᱟᱲᱟ ᱦᱩᱭ ᱠᱟᱱᱟ ᱦᱟᱸᱜ
ᱚ ᱟᱪᱪᱷᱟ ᱟᱪᱪᱷᱟ ᱦᱮᱸ
ᱦᱩᱸ
ᱚ ᱟᱨ ᱱᱚ ᱱᱚᱝᱠᱟ ᱥᱮᱸᱫᱽᱨᱟ ᱞᱤᱧ ᱞᱟᱹᱭᱮᱫᱟ ᱜᱚᱝᱠᱮ ᱡᱟᱦᱟᱸ ᱫᱚ ᱟᱵᱚ ᱦᱟᱜ ᱛᱩᱲ ᱜᱚᱡ ᱥᱮ ᱜᱩᱰᱩ ᱜᱚᱡ ᱟᱛᱳ ᱫᱷᱟᱨᱮ ᱫᱷᱟᱨᱮ ᱛᱮ ᱱᱚᱝᱠᱟ ᱠᱷᱤᱡᱩᱨ ᱫᱟᱨᱮ ᱠᱚ ᱠᱚᱨᱮ ᱠᱚ ᱛᱩᱠᱟᱹ ᱠᱟᱜᱼᱟ ᱥᱮ ᱠᱷᱮᱛ ᱟᱲᱮ ᱟᱲᱮ ᱛᱮᱠᱚ ᱵᱩᱨᱩᱡ ᱠᱟᱜᱼᱟ ᱠᱚ ᱱᱚᱝᱠᱟ ᱜᱩᱰᱩ ᱜᱚᱡ ᱠᱚᱯᱮ ᱪᱟᱞᱟᱜ ᱜᱮᱭᱟ ᱥᱮ
ᱚᱱᱠᱟ ᱡᱚᱴᱟᱣ ᱜᱚᱫᱚᱜ ᱠᱷᱟᱱ ᱞᱮ ᱥᱮᱱ ᱫᱚᱞᱮ ᱥᱮᱱᱚᱜ ᱜᱮᱭᱟ
ᱟᱪᱷᱟ ᱦᱮᱸ ᱛᱟᱦᱚᱞᱮ ᱟᱞᱮ ᱱᱚᱰᱮ ᱫᱚ ᱠᱚᱲᱟ ᱜᱤᱫᱽᱨᱟᱹ ᱦᱚᱲ ᱦᱚᱸᱠᱚ ᱠᱚᱢ ᱟᱠᱟᱱᱟ ᱱᱤᱛᱚᱜ ᱫᱚ ᱡᱚᱛᱚ ᱛᱚᱢ ᱵᱟᱦᱨᱮ ᱠᱟᱹᱢᱤ ᱛᱮᱠᱚ ᱪᱟᱞᱟᱜ ᱠᱟᱱᱟ ᱠᱚ ᱛᱟᱦᱚᱞᱮ ᱟᱫᱚ ᱪᱟᱞᱟᱣ ᱠᱚᱫᱚ ᱵᱟᱝ ᱦᱩᱭᱩᱜ ᱠᱟᱱᱟ ᱦᱮᱸ ᱛᱟᱨᱯᱚᱨ ᱵᱤᱨ ᱠᱚ ᱦᱮᱱᱟᱜ ᱛᱮ ᱜᱚᱝᱠᱮ ᱱᱚᱣᱟ ᱥᱟᱦᱟᱱ ᱥᱟᱠᱟᱢ ᱛᱮᱫᱚ ᱵᱟᱝᱞᱮ ᱚᱵᱷᱟᱵᱚᱜ ᱜᱮᱭᱟ ᱦᱮᱸ ᱮ ᱚᱲᱟᱜ ᱠᱷᱚᱱᱟᱜ ᱞᱮ ᱩᱰᱩᱠ ᱞᱮᱱᱠᱷᱟᱱ ᱜᱮ ᱵᱤᱨ ᱢᱟᱱᱮ ᱥᱩᱨ ᱨᱮᱜᱮ ᱛᱟᱞᱮ ᱛᱚ ᱠᱷᱚᱱ ᱛᱚᱠᱷᱚᱱ ᱞᱮ ᱦᱤᱡᱩᱜᱼᱟ ᱤᱫᱤᱭᱟᱞᱮ ᱛᱟᱦᱞᱮ ᱜᱚᱝᱠᱮ ᱟᱯᱮ ᱫᱚ ᱮᱸ ᱥᱟᱦᱟᱱ ᱥᱟᱠᱟᱢ ᱛᱮᱦᱚᱸ ᱟᱯᱮ ᱦᱚᱸ ᱡᱟᱹᱱᱤᱡ ᱪᱚ ᱵᱟᱝᱯᱮ ᱚᱵᱷᱟᱵᱚᱜ ᱜᱮᱭᱟ
ᱦᱚ ᱵᱟᱝᱼᱟ ᱵᱩᱨᱩ ᱫᱷᱟᱨᱮ ᱜᱮᱛᱚ ᱟᱫᱚ ᱚᱵᱷᱟᱵ ᱠᱚᱫᱚ ᱚᱱᱟ ᱠᱚᱫᱚ ᱵᱟᱝ ᱦᱩᱭᱩᱜᱼᱟ
ᱚ ᱟᱪᱪᱷᱟ ᱛᱟᱯᱚᱨ ᱟᱞᱮ ᱵᱤᱨ ᱨᱮ ᱱᱚᱣᱟ ᱥᱟᱨᱡᱚᱢ ᱥᱟᱶᱛᱮ ᱢᱟᱛᱠᱚᱢ ᱫᱟᱨᱮ ᱠᱚᱦᱚᱸ ᱦᱮᱱᱟᱜᱼᱟ ᱢᱟᱛᱠᱚᱢ ᱟᱹᱰᱤ ᱡᱟᱹᱥᱛᱤ ᱜᱮ ᱦᱮᱱᱟᱜᱼᱟ ᱛᱟᱞᱚᱞᱮ ᱚᱱᱟ ᱡᱚᱠᱷᱚᱱ ᱵᱟᱦᱟᱜᱼᱟ ᱥᱮ ᱮ ᱚᱱᱟ ᱢᱟᱛᱠᱚᱢ ᱧᱩᱨᱩᱜᱼᱟ ᱚᱱᱟ ᱠᱚᱞᱮ ᱦᱟᱞᱟᱝᱼᱟ ᱦᱮᱸ ᱛᱟᱯᱚᱨ ᱟᱠᱷᱨᱤᱧ ᱦᱩᱭᱩᱜᱼᱟ ᱛᱟᱯᱚᱨ ᱟᱹᱰᱤ ᱜᱟᱱ ᱦᱚᱲ ᱜᱮ ᱱᱚᱝᱠᱟ ᱢᱟᱛᱠᱚᱢ ᱯᱟᱹᱣᱨᱟᱹ ᱠᱚᱠᱚ ᱡᱩᱛᱟ ᱛᱟᱯᱚᱨ ᱚᱱᱟ ᱯᱚᱨᱮ ᱦᱩᱭᱱᱟ ᱵᱟ ᱵᱟᱠᱲᱤ ᱵᱟᱠᱲᱤ ᱠᱚᱦᱚᱸ ᱩᱛᱩᱭᱟᱞᱮ ᱛᱟᱯᱚᱨ ᱚᱱᱟ ᱨᱮᱱᱟᱜ ᱡᱟᱦᱟᱸ ᱡᱟᱝ ᱦᱩᱭ ᱱᱟ ᱚᱱᱟ ᱦᱚᱸᱠᱚᱰᱤ ᱞᱮᱱ ᱟᱞᱮ ᱥᱩᱱᱩᱢᱟᱞᱮ ᱛᱟᱦᱚᱞᱮ ᱜᱚᱝᱠᱮ ᱟᱯᱮ ᱚᱱᱛᱮ ᱫᱚ ᱢᱟᱛᱠᱚᱢ ᱠᱚᱫᱚ ᱦᱮᱱᱟᱜ ᱟᱥᱮ ᱵᱟᱹᱱᱩᱜᱼᱟ᱾
ᱢᱮᱱᱟᱜ ᱜᱮᱭᱟ ᱢᱟᱛᱠᱚᱢ ᱢᱮᱱᱟᱜ ᱜᱮᱭᱟ ᱟᱨ ᱱᱚᱣᱟ ᱠᱩᱭᱰᱤ ᱥᱩᱱᱩᱢ ᱡᱮᱢᱚᱱ ᱵᱤᱱ ᱞᱟᱹᱭ ᱦᱚᱸ ᱥᱩᱱᱩᱢ ᱞᱮᱱ ᱜᱮᱭᱟᱞᱮ ᱛᱚ ᱚᱱᱟ ᱵᱷᱟᱜᱤ ᱥᱩᱱᱩᱢ ᱦᱩᱭᱩᱜᱼᱟ ᱥᱮ
ᱦᱮᱸ ᱦᱮᱸ ᱦᱮᱸ ᱱᱚᱣᱟ
ᱟᱨ ᱱᱚᱣᱟ ᱠᱩᱩᱭᱰᱤ ᱥᱩᱱᱩᱢ ᱡᱟᱦᱟᱸ ᱵᱤᱱ ᱞᱟᱹᱭᱟ ᱦᱳᱭ
ᱦᱮᱸ
ᱟᱹᱰᱤ ᱴᱷᱤᱠᱟ ᱚᱱᱟ ᱫᱚ
ᱦᱮᱸ ᱱᱚᱣᱟ ᱨᱟᱵᱟᱝ ᱫᱤᱱ ᱚᱡᱚᱜ ᱫᱚ ᱢᱟᱱᱮ ᱠᱟᱹᱴᱤᱡ ᱦᱚᱸ ᱨᱮᱭᱟᱲ ᱵᱟᱵᱮᱱ ᱵᱩᱡᱟ ᱞᱚᱞᱚ ᱜᱮᱢ ᱢᱤᱫᱴᱮᱱ ᱟᱹᱰᱤ᱾ ᱪᱮᱨᱦᱟ ᱜᱮ ᱵᱩᱡᱩᱜᱚᱜᱼᱟ ᱟᱫᱚ ᱥᱚ ᱜᱮ ᱠᱟᱹᱴᱤᱡ ᱟᱹᱰᱤ ᱡᱳᱨ ᱜᱮ ᱵᱩᱡᱩᱜᱚᱜᱼᱟ ᱡᱟᱦᱟᱸᱭ ᱡᱩᱫᱤ ᱚᱡᱚᱜ ᱠᱟᱜ ᱟᱵᱮᱱ ᱥᱩᱨ ᱨᱮᱭ ᱛᱟᱦᱮᱱᱟ ᱪᱟᱹᱭᱟᱵᱮᱱ ᱡᱮ ᱦᱮᱸ ᱠᱩᱭᱰᱤ ᱥᱩᱱᱩᱢᱮ ᱚᱡᱚᱜ ᱟᱠᱟᱫᱮ ᱚᱱᱮ ᱚᱱᱟᱜᱮ
ᱦᱮᱸ
ᱛᱟᱯᱚᱨᱮ ᱟᱹᱰᱤ ᱡᱟᱭᱜᱟ ᱜᱮ ᱚᱱᱠᱟᱭ ᱟᱸᱡᱚᱢ ᱟᱠᱟᱫᱟ ᱱᱚᱝᱠᱟ ᱱᱤᱢ ᱫᱟᱨᱮ ᱠᱚ ᱦᱮᱱ ᱛᱟᱠᱚ ᱚᱣᱟᱜ ᱛᱟᱦᱚᱞᱮ ᱱᱤᱡᱚ ᱠᱚ ᱦᱟᱞᱟᱝ ᱠᱟ ᱠᱟᱛᱮᱫ ᱱᱤᱢ ᱥᱩᱱᱩᱢ ᱠᱚᱠᱚ ᱡᱩᱛ ᱜᱮᱭᱟ ᱛᱟᱦᱚᱞᱮ ᱟᱯᱮᱥᱮᱫ ᱱᱚᱝᱠᱟ ᱱᱤᱢ ᱱᱤᱢ ᱦᱚᱸᱯᱮ ᱞᱮᱱ ᱜᱮᱭᱟ ᱥᱮ ᱵᱟᱝ
ᱱᱤᱢ ᱫᱚ ᱦᱟᱸᱜ ᱚᱱᱠᱟ ᱵᱟᱞᱮ ᱞᱮᱱ ᱵᱟᱲᱟ ᱟᱠᱟᱜᱼᱟ ᱫᱟᱨᱮ ᱫᱚ ᱢᱮᱱᱟᱜᱼᱟ ᱟᱫᱚ ᱦᱟᱞᱟᱝ ᱠᱚ ᱵᱟᱞᱮ ᱦᱟᱞᱟᱝ ᱵᱟᱲᱟ ᱟᱠᱟᱟᱜᱼᱟ ᱟᱨ ᱚᱱᱟ ᱪᱤᱠᱟᱹ ᱦ ᱚᱱᱟ ᱨᱮᱱᱟᱜ ᱫᱚ ᱦᱟᱸᱜ ᱥᱩᱱᱩᱢ ᱫᱚ ᱵᱟᱞᱮ ᱞᱮᱱ ᱠᱟᱜᱼᱟ ᱦᱟᱸᱜ ᱱᱚᱣᱟ ᱠᱩᱭᱰᱤ ᱦᱩᱭᱱᱟ ᱵᱟᱹᱨᱩ ᱦᱩᱭᱱᱟ ᱱᱚᱣ ᱠᱚᱫᱚ ᱱᱟᱜ ᱥᱩᱱᱩᱢ ᱵᱟᱲᱟ ᱦᱩᱭᱩ ᱟᱠᱟᱱ ᱜᱮᱭᱟ᱾
ᱚ ᱟᱪᱪᱷᱟ
ᱦᱮᱸ
ᱛᱮ ᱫᱚ ᱱᱚᱣᱟ ᱵᱟᱹᱭ ᱠᱚᱫᱚ ᱵᱟᱹᱱᱩᱜᱼᱟ ᱛᱟᱞᱦᱮ ᱵᱟᱹᱭ ᱠᱚᱫᱚ ᱵᱟᱞᱟᱭ ᱞᱮᱱᱟ ᱟᱨ ᱱᱤᱢ ᱠᱚᱫᱚ ᱦᱮᱱᱟᱜ ᱨᱮᱦᱚᱸ ᱚᱱᱟ ᱫᱚ ᱡᱷᱚᱛᱚ ᱦᱚᱲ ᱦᱚᱲ ᱫᱚ ᱵᱟᱝᱠᱚ ᱞᱮᱱᱟ ᱟᱹᱰᱤ ᱠᱚᱢ ᱦᱚᱲ ᱜᱮ ᱦᱮᱸ ᱛᱟᱦᱞᱮ ᱱᱚᱣᱟ ᱠᱩᱭᱰᱤ ᱜᱮ ᱡᱟᱹᱥᱛᱤ ᱛᱮᱜᱮᱞᱮ ᱞᱮᱱᱟ
ᱦᱩᱸ
ᱦᱮᱸ ᱛᱟᱦᱟᱞᱮ ᱜᱚᱝᱠᱮ ᱟᱯᱮ ᱚᱱᱛᱮ ᱫᱚ
ᱞᱤᱧ ᱵᱩᱡᱷᱟᱹᱣ ᱠᱮᱫᱼᱟ
ᱦᱮᱸ ᱜᱚᱝᱠᱮ ᱚᱠᱛᱚ ᱦᱚ ᱦᱩᱭᱱᱟ ᱛᱟᱦᱚᱞᱮ ᱟᱨᱦ ᱞᱝ ᱨᱚᱯᱚᱲ ᱱᱚᱝᱠᱟ ᱜᱮ ᱦᱮᱸ